ᱦᱳᱭ ᱡᱚᱦᱟᱨ ᱜᱚᱢᱠᱮ᱾
ᱪᱮᱫ ᱠᱚᱵᱤᱱ ᱪᱤᱠᱟᱹ ᱵᱟᱲᱟᱭᱮᱫᱟ?
ᱪᱮᱫ ᱦᱚ ᱵᱟᱝ᱾ ᱮᱢᱱᱤ ᱜᱮ, ᱱᱤᱛᱚᱜ ᱥᱮ ᱫᱟᱬᱟ ᱵᱟᱲᱟᱭ ᱦᱩᱭᱩᱜ ᱠᱟᱱᱟ ᱦᱟᱱᱛᱮ ᱱᱟᱛᱮ᱾
ᱚ, ᱫᱟᱠᱟ ᱠᱚᱵᱤᱱ ᱡᱚᱢ ᱵᱟᱲᱟ ᱠᱮᱜᱼᱟ?
ᱦᱳᱭ, ᱡᱚᱢ ᱵᱟᱲᱟ ᱦᱩᱭ ᱟᱠᱟᱱᱟ᱾
ᱚ ᱵᱟᱹᱫᱽ ᱠᱚ ᱵᱟᱹᱭᱦᱟᱹᱲ ᱠᱚᱨᱮ ᱠᱟᱹᱢᱤ ᱠᱚ ᱫᱚ ᱵᱟᱵᱤᱱ ᱞᱟᱜᱟᱣ ᱠᱟᱱᱟ ᱛᱟᱦᱚᱞᱮ?
ᱚᱱᱟ ᱠᱚᱫᱚ, ᱯᱩᱨᱟᱹᱣ ᱦᱩᱭ ᱟᱠᱟᱱᱟ ᱱᱮᱦᱚᱲ ᱫᱚ᱾
ᱛᱟᱦᱚᱞᱮ ᱟᱹᱰᱤ ᱞᱚᱜᱚᱱ ᱵᱤᱱ ᱪᱟᱥᱵᱟᱥ ᱵᱤᱱ ᱨᱟᱠᱟᱵ ᱜᱮᱭᱟ ᱛᱟᱦᱚᱞᱮ ᱛᱚ᱾
ᱟᱫᱚ ᱦᱟᱞᱠᱟ ᱫᱷᱟᱨᱮ ᱪᱟᱥ ᱦᱩᱭᱩᱜ ᱠᱟᱱᱟ ᱥᱮ, ᱟᱫᱚ ᱚᱱᱟᱛᱮ ᱯᱩᱨᱟᱹᱣ ᱧᱚᱜ ᱦᱩᱭ ᱠᱟᱱᱟ ᱠᱟᱹᱴᱤᱡ᱾ ᱟᱹᱰᱤ ᱵᱟᱹᱭᱦᱟᱹᱲ ᱨᱮᱛᱮᱫ ᱪᱟᱥ ᱦᱩᱭᱩᱜ ᱠᱟᱱᱟ ᱥᱮ, ᱤᱱᱟᱹ ᱛᱮᱫ ᱜᱮ ᱮᱴᱟᱜ ᱠᱚᱨᱮᱱᱟᱜ ᱫᱚ ᱵᱷᱟᱜᱽᱛᱮ ᱮᱢ ᱵᱟᱲᱟ ᱦᱩᱭ ᱟᱠᱟᱱᱟ᱾
ᱚ ᱛᱟᱦᱚᱞᱮ ᱟᱹᱰᱤ ᱟᱹᱰᱤ ᱢᱟᱨᱟᱝ ᱪᱟᱹᱥᱤ ᱠᱟᱱᱟ ᱵᱤᱱ ᱛᱟᱦᱚᱞᱮ, ᱵᱷᱟᱠ ᱛᱤ ᱵᱤᱱ ᱮᱢ ᱠᱟᱜ ᱠᱚᱣᱟ ᱢᱟᱱᱮ᱾
ᱦᱳᱭ ᱵᱷᱟᱜᱽ ᱛᱮᱜᱮ ᱮᱢ ᱦᱩᱭ ᱠᱟᱱᱟ, ᱩᱱᱟᱹᱜ ᱢᱟᱱᱮ ᱪᱟᱥ ᱵᱟᱝ ᱜᱟᱱᱚᱜ ᱠᱟᱱᱟ ᱥᱮ᱾ ᱟᱫᱚ ᱛᱮᱦᱮᱧ ᱜᱟᱯᱟ ᱢᱟ ᱢᱩᱱᱤᱥ ᱠᱚ ᱦᱚᱸ ᱵᱟᱠᱚ ᱧᱟᱢᱚᱜ ᱠᱟᱱᱟ ᱥᱮ᱾
ᱦᱩᱸ ᱱᱮᱛᱟᱨ ᱫᱚ ᱚᱱᱟ ᱦᱚᱸ ᱠᱟᱛᱷᱟ ᱠᱟᱛᱷᱟ ᱫᱚ ᱠᱟᱛᱷᱟ ᱠᱟᱱᱟ ᱡᱮ, ᱡᱤᱱᱤᱥ ᱯᱟᱹᱛᱤ ᱤᱭᱟᱹ ᱠᱚ ᱫᱟᱢ ᱵᱟᱹᱲᱛᱤ ᱠᱟᱱᱟ ᱛᱤᱱᱟᱹᱜ ᱥᱚᱢᱚᱭ ᱨᱮ ᱠᱟᱹᱢᱤ ᱵᱟᱹᱵᱤᱱ ᱧᱟᱢ ᱠᱚᱣᱟ᱾ ᱟᱹᱰᱤ ᱢᱤᱫᱴᱟᱝ ᱦᱚᱨᱚ ᱵᱚᱨᱚ ᱨᱮᱱᱟᱜ ᱵᱮᱯᱟᱨ ᱜᱮ ᱠᱟᱱᱟ᱾
ᱦᱳᱭ ᱛᱟᱦᱞᱮ ᱛᱤᱱᱟᱹᱜ ᱫᱚᱦᱚ ᱠᱟᱛᱮᱫ ᱟᱨ ᱮᱠᱞᱟ ᱛᱟᱦᱮᱸ ᱚᱱᱮ ᱠᱚ ᱯᱷᱮᱢᱮᱞᱤ ᱢᱮᱢᱵᱟᱨ ᱩᱱᱟᱹᱜ ᱟᱨ ᱵᱟᱹᱱᱩᱜ ᱞᱮᱭᱟ ᱥᱮ᱾ ᱛᱟᱦᱚᱞᱮ ᱩᱱᱟᱹᱜ ᱮᱠᱴᱩ ᱥᱚᱢᱵᱷᱚᱵ ᱵᱟᱭ ᱵᱩᱡᱟᱹᱜ ᱠᱟᱱᱟ᱾ ᱛᱟᱦᱚᱞᱮ ᱫᱮ ᱮᱢᱟ ᱵᱟᱲᱟ ᱟᱠᱚ ᱵᱮᱱ ᱵᱷᱟᱜᱽ ᱠᱚᱛᱮ᱾
ᱦᱮᱸ ᱡᱟᱦᱟᱸᱭ ᱜᱮ ᱧᱟᱢᱚᱜᱼᱟ, ᱡᱟᱦᱟᱸ ᱵᱟᱝ ᱤᱭᱟᱹ ᱠᱟᱛᱮᱫ᱾ ᱪᱮᱜᱼᱠᱟ ᱥᱤᱥᱴᱮᱢ ᱪᱮᱠᱟ ᱥᱤᱥᱴᱮᱢ ᱛᱮᱯᱮ ᱮᱢᱟ ᱠᱚᱣᱟ, ᱟᱯᱮ ᱚᱱᱟ ᱠᱚᱨᱮ ᱫᱚ ᱡᱟᱦᱟᱸ ᱵᱷᱟᱜᱵᱽ ᱛᱮ ᱡᱮᱢᱚᱱ ᱛᱤᱱᱟᱹᱜ
ᱯᱷᱤᱯᱴᱤ ᱯᱷᱤᱯᱴᱤ ᱜᱮ᱾
ᱡᱮᱢᱚᱱ ᱟᱹᱰᱤ ᱦᱚᱲ ᱢᱤᱫᱴᱟᱝ ᱴᱟᱨᱜᱮᱴ ᱛᱟᱦᱮᱱ ᱛᱟᱠᱚᱣᱟ, ᱡᱮ ᱱᱤᱱᱟᱹᱜ ᱵᱤ ᱦᱳᱲᱳᱧ ᱮᱢᱟᱢ ᱠᱟᱱᱟ, ᱢᱟᱱᱮ ᱵᱤᱜᱷᱟᱹ ᱯᱤᱪᱷᱩ ᱯᱮ ᱠᱩᱭᱱᱴᱳᱞ ᱥᱮ ᱵᱟᱨ ᱠᱩᱭᱱᱴᱳᱞ ᱤᱢᱟᱹᱧ ᱢᱮ᱾
ᱵᱟ, ᱟᱞᱮ ᱫᱚ ᱡᱟᱦᱟᱸ ᱦᱩᱭᱩᱜᱼᱟ ᱦᱩᱲᱩ, ᱚᱱᱟ ᱨᱮᱱᱟᱜ ᱯᱷᱤᱯᱴᱤ ᱠᱟᱛᱮᱫ᱾
ᱚᱻ ᱟᱹᱞᱤᱧ ᱢᱟ ᱟᱞᱮ ᱥᱮᱫ ᱫᱚ ᱱᱚᱝᱠᱟᱱᱟᱜ ᱞᱤᱧ ᱟᱸᱡᱚᱢ ᱵᱟᱲᱟ ᱠᱟᱫᱟ ᱡᱮ ᱵᱤᱜᱷᱟᱹ ᱯᱤᱪᱷᱩ ᱱᱤᱱᱟᱹᱜ ᱠᱚᱱᱴᱳᱞ ᱦᱩᱭ ᱞᱮᱠᱷᱟᱱ ᱱᱤᱱᱟᱹᱜ ᱠᱩᱱᱴᱳᱞ ᱫᱚ ᱤᱧᱟᱹᱜ ᱾ᱟᱨᱚ ᱢᱤᱫᱴᱟᱝ ᱥᱤᱥᱴᱮᱢ ᱠᱚ ᱫᱚᱦᱚ ᱟᱠᱟᱫᱟ ᱟᱹᱰ ᱛᱤ ᱦᱤᱥᱟᱹᱵᱽ ᱥᱤᱥᱴᱮᱢ ᱩᱱᱤᱭᱟᱜ ᱯᱮᱭᱟ ᱠᱷᱟᱱ ᱤᱧᱟᱹᱜ ᱢᱤᱫᱴᱟᱝ ᱚᱱᱮ ᱚᱱᱠᱟ ᱢᱤᱫᱴᱟᱝ ᱥᱤᱥᱴᱮᱢ ᱠᱟᱛᱮᱫ ᱞᱤᱧ ᱧᱮᱞ ᱟᱠᱟᱫ ᱛᱟᱠᱚᱣᱟ, ᱟᱫᱚ ᱱᱮᱛᱟᱨ ᱪᱮᱠᱟᱭᱟ ᱫᱟᱜ ᱠᱚ ᱱᱚᱝᱠᱟᱱᱟᱜ ᱢᱤᱫᱴᱟᱝ ᱥᱤᱥ
ᱦᱳᱭ ᱦᱮᱸ ᱡᱚᱛᱚ ᱥᱮᱫ ᱛᱮ ᱡᱚᱛᱚ ᱨᱚᱠᱚᱢ ᱟᱞᱟᱫᱟ ᱟᱞᱟ ᱫᱟ ᱠᱤᱱᱛᱩ ᱟᱞᱮ ᱥᱮᱫ ᱫᱚ ᱤᱱᱟᱹ ᱛᱮ ᱞᱤᱧ ᱢᱮᱱ ᱮᱫᱟ ᱟᱞᱮ ᱥᱮᱫ ᱫᱚ, ᱯᱷᱤᱯᱴᱤ ᱠᱟᱛᱮᱫ ᱠᱚ ᱮᱢᱟᱠᱚᱣᱟ, ᱡᱟ ᱦᱩᱭᱩᱜᱼᱟ ᱯᱷᱚᱞᱚᱱ ᱠᱚ ᱤᱱᱟᱹ ᱠᱟᱛᱮᱫ ᱮᱢᱚᱜ᱾
ᱦᱮᱸ ᱚᱱᱟᱜᱮ ᱵᱷᱟᱜᱮᱭᱟ, ᱪᱮᱫᱟᱜ ᱥᱮ ᱩᱱᱤ ᱪᱟᱹᱥᱤ ᱪᱮᱫ ᱞᱮᱠᱟᱭ ᱦᱩᱭ ᱪᱚ ᱚᱠᱟ ᱵᱟᱭ ᱦᱚᱭ ᱪᱚ ᱠᱟᱣᱟᱜᱼᱟ ᱟᱢ ᱞᱟᱹᱭᱟᱹ ᱱᱤᱱᱟᱹ ᱠᱚᱱᱴᱨᱞ ᱫᱚᱨᱟᱨ ᱛᱤᱧᱟᱹ, ᱵᱟᱠᱷᱟᱡ ᱚᱱᱟ ᱫᱚ ᱢᱤᱫᱴᱟᱝ ᱛᱮᱢ ᱡᱟᱞᱟᱭᱮᱭᱟ ᱩᱱᱤ ᱡᱮ ᱤᱧᱟᱹᱜ ᱱᱩᱱᱟᱹᱜ ᱫᱚᱨᱠᱟᱨ ᱛᱤᱧ ᱡᱮ ᱪᱮᱫ ᱞᱮᱠᱟ ᱯᱷᱚᱞᱚᱱ ᱦᱩᱭ ᱟᱠᱟᱱᱟ ᱥᱚᱢᱟᱱ ᱯᱷᱤᱯ ᱴᱤ ᱯᱷᱤᱯᱴᱤ ᱠᱷᱟᱱ ᱩᱱᱤ ᱦᱚᱸ ᱵᱩᱡᱽ ᱠᱮᱫᱟ ᱱᱚᱝᱠᱟ ᱦᱩᱭ ᱟᱠᱟᱱᱟ ᱩᱱᱟᱜ ᱯᱟᱨᱥᱮᱱᱴ ᱦᱟᱛᱟᱣ ᱦᱩᱭᱩᱜᱼᱟ᱾
ᱦᱮᱸ ᱠᱟᱨᱚᱱ ᱵᱟᱠᱷᱟᱡ ᱫᱚ ᱟᱵᱮᱱ ᱫᱚ ᱯᱟᱥᱮᱡ ᱩᱱᱟᱹᱜ ᱥᱚᱢᱚᱭ ᱚᱱᱠᱟ ᱫᱟᱜ ᱡᱟᱹᱲᱤ ᱵᱟᱭ ᱦᱩᱭᱩᱠᱟᱱ᱾ ᱴᱷᱤᱠ ᱢᱚᱛᱚ ᱯᱷᱚᱥᱚᱞ ᱢᱟ ᱡᱮ ᱵᱟᱭ ᱦᱩᱭᱩᱜ ᱜᱮᱭᱟ᱾
ᱠᱨᱮᱱᱴ ᱵᱟᱹᱱᱩᱜᱼᱟ ᱵᱟᱹᱱᱩᱜ ᱟᱥᱮ ᱟᱨ ᱱᱮᱛᱟᱨ ᱛᱤᱡᱩ ᱠᱚ ᱡᱟ ᱦᱩᱲᱩ ᱨᱮᱠᱚ ᱞᱟᱜᱟᱜᱼᱟ ᱚᱱᱟ ᱪᱮᱫ ᱫᱤᱥ ᱛᱮ ᱮᱢᱮᱢ ᱛᱮᱢ ᱤᱭᱟᱹ ᱜᱚᱫᱚᱜᱼᱟ ᱠᱤᱨᱤᱧ ᱠᱤᱨᱤᱧ ᱛᱮᱢ ᱤᱭᱟᱹ ᱜᱚᱫᱚᱜᱼᱟ ᱵᱟᱭ ᱠᱟᱹᱢᱤᱭᱟ ᱯᱷᱚᱞᱚᱱ ᱦᱚᱸ ᱵᱷᱟᱜᱮ ᱵᱟᱝ ᱦᱩᱭᱩᱜᱼᱟ ᱦᱮᱸ ᱟᱨ ᱴᱟᱭᱤᱢ ᱢᱮᱱᱴᱮᱱ ᱵᱟᱢ ᱫᱟᱲᱮᱭᱟᱜᱼᱟ ᱴᱟᱭᱤᱢ ᱨᱮ ᱵᱟᱢ ᱮᱢ ᱫᱟᱲᱮᱭᱟᱜᱼᱟ ᱵᱤᱥ ᱢᱚᱥᱞᱟ ᱠᱚ
ᱦᱳᱭ ᱛᱟᱦᱚᱞᱮ ᱢᱟ ᱪᱟᱹᱥᱤ ᱫᱚ ᱡᱟᱦᱟᱸᱭ ᱦᱟᱛᱟᱣ ᱠᱟᱜ ᱩᱱᱤ ᱫᱚ ᱠᱟᱹᱴᱤᱡ ᱞᱚᱥ ᱨᱮ ᱯᱟᱲᱟᱜ ᱟᱭ ᱥᱮ ᱟᱫᱚ ᱚᱱᱟ ᱦᱚᱛᱮᱫ ᱛᱮ ᱦᱳᱭ ᱟᱞᱮ ᱥᱮᱫ ᱫᱚ ᱚᱱᱟᱛᱮ ᱛᱮ ᱚᱱᱮ ᱚᱱᱠᱟ ᱠᱚ ᱱᱤᱭᱚᱢ ᱠᱟᱫᱟ ᱡᱮ ᱯᱷᱤᱯᱴᱤ ᱜᱮ ᱠᱟᱡᱟᱜ ᱨᱟᱠᱟᱵᱼᱟ ᱨᱟᱠᱟᱵ ᱠᱟᱛᱮ ᱡᱟ ᱦᱩᱭᱩᱜᱼᱟ ᱯᱷᱤᱯᱴᱤ ᱠᱟᱛᱮ ᱜᱮ ᱚᱱᱟ ᱪᱟᱵᱟᱭ ᱦᱩᱭᱩᱜᱼᱟ।
ᱦᱩᱸ ᱟᱫᱚ ᱱᱮᱛᱟᱨ ᱠᱚᱫᱚ ᱪᱟᱣᱞᱮ ᱠᱚᱦᱚᱸ ᱧᱟᱢᱚᱜ ᱦᱩᱭᱩᱜ ᱠᱟᱱᱟ ᱛᱚ ᱤᱭᱟᱹ ᱵᱷᱟᱵᱛᱮ ᱟᱫᱚ ᱱᱮᱛᱟᱨ ᱪᱟᱥ ᱟᱵᱟᱫ ᱥᱮᱫ ᱛᱮᱦᱚᱸ ᱟᱹᱰᱤᱴᱟ ᱠᱚ ᱤᱭᱟᱹ ᱜᱚᱫ ᱟᱠᱟᱱᱟ ᱦᱚᱲ ᱠᱚ ᱟᱫᱚ᱾ ᱦᱮᱸ ᱠᱟᱹᱢᱤ ᱫᱚ ᱥᱮᱫ ᱫᱚ ᱵᱟᱠᱚ ᱪᱟᱞᱟᱜ ᱨᱮᱦᱚᱸ ᱦᱮᱸ ᱥᱚᱦᱚ ᱧᱚᱜ ᱠᱟᱱᱟ ᱠᱟᱹᱢᱤ ᱵᱟᱠᱚ ᱪᱟᱞᱟᱜ ᱞᱟᱹᱜᱤᱫᱚᱜᱼᱟ।
ᱦᱮᱸ ᱵᱟᱠᱚ ᱪᱟᱞᱟᱜ ᱨᱮᱦᱚᱸ ᱢᱟᱱᱮ ᱡᱚᱢ ᱧᱩᱸ ᱫᱚ ᱦᱩᱭᱩᱜ ᱠᱟᱱ ᱜᱮᱭᱟ ᱥᱮ ᱱᱤᱛᱚᱜ ᱫᱚ।
ᱟᱫᱚ ᱴᱟᱢ ᱫᱚ ᱟᱫᱚ ᱵᱟᱹᱱᱩᱜᱼᱟ ᱡᱮᱢᱚᱱ ᱞᱟᱦᱟ ᱵᱷᱟᱫᱚᱨ ᱵᱚᱸᱜᱟ ᱴᱟᱱ ᱛᱤᱭᱳᱜ ᱞᱮᱠᱷᱟᱱ ᱢᱟᱱᱮ ᱢᱟᱹᱱᱢᱤ ᱠᱚ ᱮᱢᱚᱱ ᱥᱚᱭᱭᱟᱹ ᱦᱩᱭᱩᱜᱼᱟ ᱢᱟᱱᱮ ᱟᱹᱰᱤ ᱤᱭᱟᱹ ᱠᱟᱛᱮᱫ ᱦᱟᱱᱟ ᱱᱟᱣᱟ ᱤᱭᱟᱹ ᱠᱟᱛᱮᱫ ᱥᱟᱦᱟ ᱟᱹᱠᱷᱨᱤᱧ ᱠᱟᱛᱮᱫ ᱟᱨ ᱥᱟᱠᱟᱢ ᱟᱹᱠᱷᱨᱤᱧ ᱠᱟᱛᱮᱫ ᱟᱹᱰᱤ ᱨᱚᱠᱚᱢ ᱫᱤᱱ ᱪᱟᱞᱟᱣ ᱟᱠᱟᱱᱟ ᱱᱮᱛᱟᱨ ᱫᱚ ᱚᱱᱟ ᱚᱵᱷᱟᱵᱽ ᱡᱤᱱᱤᱥᱴᱟᱜ ᱫᱚ ᱵᱟᱹᱱᱩᱜ ᱛᱟᱠᱚᱣᱟ।
ᱦᱳᱭ ᱱᱮᱛᱟᱨ ᱫᱚ ᱚᱵᱷᱟᱵᱽ ᱡᱤᱱᱤᱥ ᱫᱚ ᱵᱟᱹᱱᱩᱜᱼᱟ ᱱᱚᱜᱼᱚᱭ ᱡᱟᱦᱟᱸ ᱥᱚᱨᱠᱟᱨ ᱡᱟᱦᱟᱸ ᱪᱟᱣᱞᱮ ᱮᱢᱚᱜ ᱠᱟᱱᱟ ᱤᱱᱟᱹ ᱛᱮᱜᱮ ᱢᱟᱱᱮ ᱡᱚᱛᱚ ᱦᱚᱲᱟᱜ ᱦᱩᱭ ᱩᱛᱟᱹᱨᱚᱜ ᱠᱟᱱᱟ ᱟᱨ ᱱᱚᱜᱼᱚᱭ ᱛᱚ ᱛᱮᱦᱤᱧ ᱜᱟᱯᱟ ᱢᱟ ᱟᱨᱚ ᱦᱟᱱᱮ ᱪᱮᱫ ᱞᱚᱠᱠᱷᱤ ᱵᱷᱟᱱᱰᱟᱨ ᱚᱱᱚᱯᱩᱨᱱᱱᱟ ᱵᱷᱟᱱᱰᱟᱨ ᱫᱚ ᱥᱚᱨᱠᱟᱨ ᱯᱚᱭᱥᱟᱭ ᱮᱢ ᱮᱢ ᱛᱮᱜᱮ
ᱜᱚᱝᱠᱮ ᱚᱱᱟ ᱫᱚ ᱚᱱᱟ ᱫᱚ ᱮᱴᱟᱜ ᱥᱮᱡ ᱚᱱᱟ ᱫᱚ ᱵᱟᱚᱞᱝ ᱜᱚᱞᱯᱚ ᱚᱱᱟ ᱫᱚ ᱮᱴᱟᱜᱮᱫ ᱪᱟᱞᱟᱜ ᱠᱟᱱᱟ ᱚᱱᱟ ᱠᱚᱫᱚ ᱠᱟᱹᱴᱤᱡ ᱢᱟᱱᱟ ᱜᱮᱭᱟ। ᱚᱱᱟ ᱜᱚᱞᱯᱷᱚ ᱠᱚᱫᱚ ᱚᱱᱟ ᱤᱭᱟᱹ ᱠᱚᱣᱟᱜ ᱡᱤᱱᱤᱥ ᱡᱟᱦᱟᱸ ᱵᱤᱱ ᱞᱟᱹᱭ ᱫᱟ ᱥᱮ ᱚᱱᱟ ᱠᱚᱫᱚ ᱚᱱᱠᱟᱱᱟᱜ ᱠᱚᱫᱚ ᱠᱟᱹᱴᱤᱡ ᱠᱟᱛᱷᱟ ᱨᱟᱠᱟᱵ ᱵᱟᱭ ᱵᱷᱟᱜᱮᱭᱟ।
ᱦᱟᱱᱟ ᱱᱟᱣᱟ ᱥᱚᱨᱠᱟᱨ ᱠᱷᱚᱱᱟᱜ ᱥᱟᱦᱟᱡᱡᱚ ᱧᱟᱢᱚᱜ ᱠᱟᱱᱟ ᱥᱮ। ᱚᱱᱟ ᱠᱚᱛᱮ ᱦᱚᱸᱚᱸ ᱠᱤᱪᱷᱩ ᱵᱚᱱ ᱟᱥᱟᱱ ᱧᱚᱜ ᱟᱠᱟᱱᱟ।
ᱟᱫᱚ, ᱱᱮᱛᱟᱨ ᱨᱤᱜᱤ ᱢᱤᱫᱴᱟᱝ ᱠᱟᱛᱷᱟ ᱞᱤᱧ ᱠᱩᱞᱤᱭᱮᱫ ᱵᱤᱱᱟ ᱟᱹᱵᱤᱱ ᱥᱮᱫ ᱜᱮ ᱱᱮᱛᱟᱨ ᱵᱟᱯᱞᱟ ᱡᱤᱱᱤᱥᱴᱟ ᱪᱮᱫᱮᱠᱟ ᱢᱮᱱᱟᱜᱼᱟ ᱱᱮᱛ ᱱᱮᱛᱟᱨ ᱢᱟ ᱟᱞᱮ ᱥᱮᱫ ᱢᱟ ᱱᱮᱛᱟᱨ ᱜᱤᱫᱽᱨᱟᱹ ᱠᱚ ᱢᱟᱱᱮ ᱱᱤᱭᱩ ᱡᱮᱱᱟᱨᱮᱥᱮᱱ ᱠᱚ ᱢᱟᱱᱮ ᱮᱢᱚᱱ ᱵᱷᱟᱵᱛᱮ ᱠᱩᱲᱤ ᱜᱤᱫᱽᱨᱟᱹ ᱠᱚ ᱵᱟᱯᱞᱟᱜ ᱡᱤᱱᱤᱥ ᱴᱟᱜ ᱜᱮ ᱩᱴᱷᱟᱹᱣ ᱦᱤᱡᱩᱜ ᱠᱟᱱᱟ ᱟᱵᱤᱱ ᱥᱮᱫ ᱪᱤᱜᱠᱟ ᱚᱱᱛᱮ ᱫᱚ?
ᱟᱞᱮ ᱥᱮᱫ ᱦᱚᱸ ᱚᱱᱠᱟᱜᱮ ᱢᱟᱱᱮ ᱱᱮᱛᱟᱨ ᱫᱚ ᱵᱮᱥ ᱵᱟᱯᱞᱟ ᱫᱚ ᱩᱱᱟᱹᱜᱠᱴᱟ ᱫᱚ ᱵᱟᱭ ᱦᱩᱭᱩᱜ ᱠᱟᱱᱟ।
ᱟᱹᱞᱤᱧᱟᱜ ᱟ ᱟᱹᱛᱩᱳ ᱨᱮᱜᱮᱞᱤᱧ ᱧᱮᱞ ᱠᱮᱫ ᱫᱚ᱾ ᱱᱚᱜᱼᱚᱭ ᱱᱤᱛ ᱫᱷᱟᱹᱤᱡ ᱢᱮ ᱱᱚᱜᱼᱚᱭ ᱢᱚᱱᱮ ᱵᱚᱭᱚᱥ ᱟᱹᱣᱨᱤ ᱯᱩᱨᱟᱹᱜ ᱛᱟᱠᱚᱣᱟ ᱜᱤᱫᱽᱨᱟᱹ ᱠᱚᱣᱟᱜ ᱢᱮᱱᱠᱷᱟᱱ ᱤᱱᱟᱹᱜ ᱜᱟᱱ ᱵᱟᱹᱦᱩ ᱠᱚ ᱟᱹᱜᱩ ᱠᱮᱫ
ᱟᱫᱚ ᱵᱟᱯᱞᱟ ᱡᱤᱱᱤᱥᱴᱟᱜ ᱟᱫᱚ ᱢᱟᱱᱮ ᱱᱮᱠᱥᱴ ᱡᱮᱱᱟᱨᱮᱥᱮᱱ ᱨᱮᱫᱚ ᱢᱚᱱᱮᱦᱚᱭ ᱵᱟᱝ ᱠᱚ ᱫᱤᱥᱟᱹᱭᱟ ᱡᱟᱦᱟᱸᱭ ᱜᱤᱫᱽᱨᱟᱹ ᱠᱚ ᱪᱮᱜ ᱠᱟ ᱠᱚ ᱵᱟᱯᱞᱟᱜ-ᱟ,
ᱦᱳᱭ ᱚᱱᱠᱟ ᱜᱮ ᱢᱟᱱᱮ ᱱᱮᱛᱟᱨ ᱫᱚ ᱡᱮ ᱪᱮᱫ ᱢᱟᱱᱮ ᱟᱥᱚᱞ ᱵᱟᱯᱞᱟ ᱨᱮᱱᱟᱜ ᱪᱮᱫ ᱞᱮᱠᱟ ᱱᱤᱭᱚᱢ ᱠᱟᱱᱟ? ᱚᱱᱟᱫᱚ ᱚᱠᱚᱭᱦᱚᱸ ᱟᱫᱚ ᱱᱮᱛᱟᱨ ᱫᱚ ᱵᱟᱠᱚ ᱵᱟᱲᱟᱭᱟ᱾ ᱛᱟᱨ ᱮᱢᱱᱤ ᱦᱚᱲ ᱜᱮ ᱮᱢᱱᱤ ᱦᱚᱲ ᱜᱮ ᱟᱵᱮᱱ ᱠᱩᱞᱤ ᱠᱚᱵᱮᱱ ᱱᱤᱛᱳᱜ ᱟᱵᱚ ᱠᱚᱜᱮ ᱡᱟᱦᱟᱸᱭ ᱩᱱᱟᱹᱜ ᱮᱠᱴᱟ ᱦᱚᱸ ᱟᱵᱚᱜᱮ ᱦᱟᱸᱜ ᱵᱟᱵᱚᱱ ᱵᱟᱲᱟᱭᱟ ᱛᱟᱦᱞᱮ ᱟᱵᱮᱱ ᱢᱟ ᱟᱵᱚ ᱵᱟᱝ ᱵᱟᱲᱟᱭ ᱢᱟ ᱱᱮ ᱵᱟᱵᱚᱱ ᱵᱩᱡᱟ ᱡᱮ ᱪᱮᱫ ᱡᱤᱱᱤᱥ ᱚᱠᱟᱨᱮ ᱪᱮᱫ ᱠᱚ ᱞᱟᱜᱟᱜ-ᱟ ᱪᱮᱫ ᱵᱟᱝ ᱚᱱᱟ ᱠᱚᱢᱟ ᱡᱚᱛᱚ ᱪᱟᱵᱟᱣ ᱟᱠᱟᱱ ᱱᱚᱜ-ᱚᱭ ᱱᱤᱛᱳᱜ ᱫᱚ ᱢᱟᱱᱮ ᱪᱮᱫ ᱵᱮᱱ ᱢᱮᱱᱟ ᱛᱮᱦᱮᱧ ᱜᱟᱯᱟ ᱫᱚ ᱟᱸᱜᱮᱨ ᱵᱟᱯᱞᱟ ᱜᱮ ᱡᱟᱹᱥᱛᱤ ᱦᱩᱭᱩᱜ
ᱡᱟᱹᱥᱛᱤ ᱦᱩᱭᱩᱜ ᱠᱟᱱᱟ ᱵᱟᱝ ᱵᱟᱝ ᱟᱵᱚ ᱠᱚ ᱞᱟᱹᱭ ᱠᱮᱜ ᱵᱚᱱᱟ ᱫᱤᱠᱩ ᱠᱚ ᱞᱟᱹᱭ ᱠᱮᱭᱟ ᱦᱚᱲ ᱜᱮᱠᱚ ᱵᱤᱥᱤ ᱠᱚ ᱚᱨᱠᱟᱜ ᱠᱟᱱᱟ ᱧᱮᱞᱚᱜ ᱠᱟᱱᱟ ᱫᱤᱠᱩ ᱠᱚᱣᱟᱜ ᱦᱚᱸ ᱵᱤᱥᱟᱞ ᱜᱤ ᱜᱟᱱᱚᱜ ᱡᱤᱱᱤᱥ ᱠᱚ ᱧᱮᱞ ᱮᱫᱟ ᱚᱠᱚᱭ ᱜᱤᱫᱽᱨᱟᱹ ᱢᱮᱱᱟᱹᱜ ᱠᱚᱛᱮ ᱜᱤᱫᱽᱨᱟᱹ ᱵᱟᱹᱜᱤ ᱠᱟᱛᱮ ᱛᱮ ᱦᱚᱭ ᱫᱟᱹᱲ ᱮᱫᱟᱭ ᱧᱮᱞ ᱫᱟ ᱢᱟᱱᱮ ᱮᱢᱚᱱ ᱢᱮᱜᱴᱟᱝ ᱫᱩᱞᱟᱹᱲ ᱢᱟᱱᱮᱹ ᱢᱟᱹᱱ ᱥᱚᱱᱢᱟᱱ ᱡᱤᱱᱤᱥᱹᱴᱟᱜ ᱜᱮ ᱪᱟᱵᱟ ᱦᱮᱡ ᱟᱸ ᱠᱟᱱᱟ ᱢᱟᱹᱱᱮ ᱠᱚᱭ ᱠᱟᱠᱟ ᱠᱚᱭ ᱠᱟᱹᱠᱤ ᱠᱳᱱᱳ ᱡᱤᱱᱤᱥ ᱥᱚᱢᱯᱚᱨᱠᱚᱸ ᱢᱮᱜᱴᱟᱝ ᱟᱨ ᱠᱤᱪᱷᱩ ᱫᱤᱱ ᱛᱮᱫᱚ ᱢᱚᱱᱮ ᱦᱚᱭ ᱥᱚᱢᱯᱠᱚ ᱡᱤᱱᱤᱥᱴᱟ ᱫᱚ ᱵᱟᱝ ᱛᱟᱦᱮᱱᱟ ᱡᱟᱦᱟᱸ ᱧᱮᱞᱚᱜ ᱠᱟᱱᱟ᱾
ᱦᱚᱭ ᱚᱱᱮ ᱚᱱᱠᱟ ᱪᱟᱵᱟᱣ ᱠᱟᱱ ᱜᱮᱭᱟ ᱛᱮᱤᱦᱮᱧ ᱜᱟᱯᱟ ᱫᱚ ᱱᱮ ᱥᱚᱢᱯᱚᱨ ᱠᱚ ᱫᱚ ᱢᱟᱱᱮ ᱠᱚᱱᱚ ᱤᱭᱟᱹ ᱜᱮ ᱢᱟᱱᱮ ᱢᱟᱱᱱᱚ ᱛᱟ ᱜᱮ ᱵᱟᱹᱱᱩᱜ-ᱟ ᱚᱠᱚᱭ ᱠᱟᱱᱟᱭ ᱵᱟᱝ ᱚᱠᱚᱭ ᱠᱟᱱᱟᱹᱭ ᱥᱮ ᱚᱠᱚᱭ ᱠᱟᱱᱟᱭ ᱪᱤᱞᱤ ᱠᱟᱱᱟᱭ ᱵᱟᱝ ᱠᱟᱱᱟᱭ ᱜᱟᱱᱚᱜ ᱵᱟᱝ ᱜᱟᱱᱚᱜ ᱚᱱᱟ ᱠᱚᱫᱚ ᱠᱳᱱᱳ ᱤᱭᱟᱹ ᱵᱟᱹᱱᱩᱜ-ᱟ᱾
ᱡᱮ ᱱᱩᱭ ᱫᱚ ᱠᱟᱹᱴᱤᱡ ᱦᱟ ᱵᱚᱭᱮᱥᱚᱜ ᱠᱟᱱᱟ ᱢᱟᱱᱟᱹᱣ ᱜᱩᱱᱟᱹᱣ ᱦᱩᱭᱩᱜ-ᱟ ᱚᱱᱟᱴᱟᱜ ᱫᱚ ᱵᱟᱹᱱᱩᱜ-ᱟ᱾ ᱟᱨᱻ ᱠᱩᱲᱤ ᱜᱤᱫᱽᱨᱟᱹ ᱦᱳᱭᱱᱟ ᱦᱮᱸ ᱦᱮᱸ ᱱᱮᱛᱟᱨ ᱫᱚ᱾
ᱠᱚ ᱚᱱᱮ ᱚᱱ ᱠᱟᱣ ᱠᱟᱱᱟ᱾
ᱟᱨ ᱠᱤᱪᱷᱩ ᱫᱤᱱ ᱛᱮᱫᱚ ᱟᱸᱵᱚᱣᱟᱜ ᱱᱟ ᱱᱮᱥ ᱱᱮᱠᱥ ᱡᱚᱱᱚᱢ ᱨᱮᱱ ᱡᱟᱦᱟᱸᱭ ᱠᱚ ᱜᱤᱫᱽᱨᱟᱹ ᱠᱚᱠᱚᱸ ᱦᱤᱡᱩᱜ-ᱟ ᱩᱝᱠᱩ ᱫᱚ ᱢᱟᱱᱮᱹ ᱪᱮᱜ ᱤᱧ ᱞᱟᱹᱭᱟ ᱢᱟᱱᱮ ᱚᱱᱟ ᱡᱤᱱᱤᱥᱴᱟᱜ ᱫᱚᱠᱚ ᱤᱭᱟᱹ ᱩᱛᱟᱹᱨ ᱜᱚᱫᱟ ᱢᱚᱱᱮ ᱦᱩᱭᱩᱜ ᱠᱟᱱᱟ᱾ ᱚᱱᱟ ᱥᱚᱢᱯᱚᱨᱠᱚᱸ ᱡᱤᱱᱤᱥᱹᱴᱟ ᱫᱚ ᱵᱟᱠᱚᱸ ᱫᱚᱦᱚᱭᱟ᱾ ᱟᱨ ᱵᱟᱯᱞᱟ ᱢᱟᱛᱚ ᱵᱟᱝᱠᱚᱸ ᱫᱤᱥᱟᱹᱭ ᱜᱮᱹᱭᱟ ᱱᱤᱛᱳᱜ ᱫᱚ ᱢᱚᱱᱮ ᱦᱩᱭᱩᱜ ᱠᱟᱱᱟ ᱡᱟ ᱪᱟᱞᱟᱜ ᱠᱟᱱᱟ ᱢᱮᱜᱴᱟᱝ ᱟᱸᱵᱚᱣᱟᱜ ᱪᱮᱫ ᱟᱹᱨᱤᱪᱟᱹᱞᱤ ᱟᱸᱵᱚᱣᱟᱜ ᱟᱸᱵᱚᱣᱟᱜ ᱡᱟᱦᱟᱸ ᱟᱹᱨᱤᱪᱟᱹᱞᱤ ᱠᱚ ᱪᱮᱜᱠᱟ ᱵᱷᱟᱵᱛᱮ ᱪᱮᱫ ᱠᱟᱹᱢᱤᱜ-ᱟ ᱚᱱᱟ ᱡᱤᱱᱤᱥ ᱠᱚᱦᱚᱸ ᱵᱟᱝ ᱢᱟᱱᱮ ᱵᱟᱝᱠᱚ ᱵᱩᱡᱽ ᱫᱟᱲᱮᱜ-ᱟ ᱡᱤᱱᱤᱥ ᱛᱚ ᱪᱮᱫᱠᱟ ᱠᱟᱛᱮ ᱪᱮᱫ ᱠᱚ ᱱᱚᱣᱟ ᱫᱚ ᱪᱮᱫ ᱤᱭᱟᱹ ᱠᱟᱱᱟ ᱵᱟᱵᱚᱛ ᱛᱮ ᱱᱚᱣᱟ ᱫᱚ ᱧᱟᱢᱚᱜ ᱠᱟᱱᱟ ᱪᱮᱫ ᱵᱟᱵᱚᱛ ᱛᱮ ᱱᱚᱣᱟ ᱧᱟᱢᱚ-ᱟ ᱥᱮ ᱦᱚᱠ ᱤᱭᱟᱹ ᱠᱚ ᱟᱯᱟ ᱤᱛᱟᱹᱫ ᱥᱮ ᱵᱟᱨᱮ ᱚᱱᱟ ᱥᱤᱥᱴᱮᱢᱹᱴᱟᱜ ᱜᱮ ᱵᱟᱝᱠᱚ ᱵᱟᱰᱟᱭᱟ᱾
ᱵᱟ᱾ ᱱᱮᱛᱟᱨ ᱨᱮᱫᱚ ᱱᱚᱜ-ᱚᱭ ᱫᱚᱞᱤᱧ ᱢᱮᱱ ᱮᱫᱟ ᱡᱚᱛᱚ ᱟᱫ ᱪᱟᱵᱟᱣ ᱟᱸᱠᱟᱱᱟ ᱮᱱᱮᱡ ᱥᱮᱨᱮᱧ ᱦᱚᱸ ᱛᱚ ᱠᱩᱨ ᱵᱟᱯᱞᱟ ᱚᱲᱟᱜ ᱠᱚᱨᱮ ᱮᱱᱮᱡ ᱥᱮᱨᱮᱧ ᱦᱚᱸ ᱚᱱᱠᱟ ᱫᱚ ᱵᱟ᱾
ᱵᱟᱝ ᱦᱩᱭᱩᱜ ᱠᱟᱱᱟ ᱟᱸᱵᱚ ᱟᱸᱵᱚ ᱦᱚᱲᱜᱮ ᱰᱤᱡᱤ ᱵᱟᱝᱞᱟᱭ ᱤᱭᱟᱹ ᱰᱤᱡᱤᱭ ᱫᱟᱵᱚᱱ ᱤᱭᱟᱹᱭ ᱫᱟᱵᱚᱱ ᱢᱮᱲᱦᱮᱫ ᱰᱩᱸᱵᱩᱜ ᱛᱚ ᱵᱟᱵᱚᱱ ᱜᱚᱜ ᱫᱟᱲᱮᱭᱟᱜ ᱠᱟᱱᱟ ᱟᱨ ᱵᱟᱝᱜᱮ ᱪᱟᱞᱟᱜ ᱠᱟᱱᱟ ᱡᱟᱦᱟᱸᱱᱟᱜ ᱤᱭᱟᱹ ᱨᱮᱜᱮ ᱦᱳᱭ ᱞᱮᱝᱠᱷᱟᱱ ᱜᱮ ᱫᱚᱥᱟᱨ ᱟᱫᱚᱫ ᱫᱚ ᱱᱚᱣᱟ ᱪᱟᱞᱟᱜ-ᱟ᱾ ᱢᱟᱱᱮ ᱰᱤᱡᱤ ᱪᱟᱞᱟᱜ-ᱟ᱾ ᱟᱸᱫᱚ ᱱᱮᱛᱟᱨ ᱫᱚ ᱦᱚᱜ-ᱚᱭ ᱜᱮ ᱧᱮᱞ ᱵᱤᱱ ᱱᱮᱛᱟᱨ ᱢᱮᱬᱦᱮᱫ ᱰᱩ ᱢᱟᱱᱮᱱ ᱴᱟᱢᱟᱠ ᱛᱩᱢᱫᱟᱜ ᱠᱚᱸᱜᱮ ᱢᱟᱱᱮ ᱟᱻ ᱥᱟᱱᱛᱟᱲ ᱤᱭᱟᱹ ᱠᱚᱨᱮᱜ ᱵᱤᱥᱤ ᱵᱟᱹᱱᱩᱜ-ᱟ ᱳᱭ ᱚᱠᱟ ᱱᱮᱛᱟᱨ ᱚᱱᱟ ᱡᱤᱱᱤᱥ ᱴᱟᱜ ᱜᱮ ᱤᱭᱟᱹ ᱦᱮᱡ ᱜᱚᱫᱽ ᱠᱟᱱᱟ᱾
ᱦᱚᱭ ᱮᱠᱫᱚᱢ ᱚᱱᱟ ᱛᱮᱜᱮ ᱛᱚ
ᱞᱟᱦᱟᱸᱛᱮ ᱴᱟᱢᱟᱠ ᱡᱩᱛ ᱦᱩᱭᱩᱜᱼᱟ ᱚᱱᱟ ᱥᱮᱭᱟ ᱦᱟᱨᱛᱟ ᱛᱤᱱᱟᱹᱜ ᱪᱤᱜᱠᱟ ᱠᱟᱛᱮ ᱪᱤᱠᱟᱹ ᱠᱟᱛᱮ ᱯᱟᱹᱞᱤᱥ ᱠᱟᱛᱮ ᱛᱤᱱᱟᱹᱜ ᱢᱮᱦᱱᱚᱛ ᱠᱟᱛᱮᱜ ᱡᱤᱭ ᱚᱱᱮ ᱱᱮᱛᱟᱨ ᱚᱱᱟ ᱡᱤᱱᱤᱥ ᱵᱚᱨᱚᱢ ᱦᱟᱸᱰᱮ ᱠᱷᱚᱱᱟᱜ ᱠᱤᱨᱤᱧ ᱟᱹᱜᱩᱭᱮᱜ ᱛᱮᱵᱚᱱ ᱤᱭᱟᱹᱭᱮᱫᱟ ᱱᱮᱛᱟᱨ ᱚᱱᱟ ᱥᱚᱢᱚᱭ ᱵᱟᱵᱚᱱ ᱠᱩᱥᱤᱭᱟᱜ ᱠᱟᱱᱟ᱾ ᱦᱚᱸ ᱱᱩᱱᱟᱹᱜ ᱤᱭᱟᱹ ᱠᱟᱛᱮᱫ ᱦᱟᱸᱱᱟᱧ ᱤᱭᱟᱹᱭᱟ᱾
ᱦᱮᱸ᱾ ᱛᱮᱦᱮᱧ ᱠᱚᱫᱚ ᱡᱷᱚᱛᱚ ᱟᱫ ᱪᱟᱵᱟᱣ ᱠᱟᱱᱟ ᱛᱚ᱾
ᱵᱟᱹᱭ ᱵᱟᱹᱭ ᱛᱮᱵᱚᱱ ᱟᱫ ᱟᱹᱜᱩᱭ ᱫᱟᱛᱚ ᱟᱸᱵᱚ ᱟᱵᱟᱜ ᱛᱮᱜᱮ ᱢᱟᱱᱮ ᱚᱱᱟ ᱫᱚ ᱚᱠᱚᱭ ᱦᱚᱸ ᱵᱟᱭ ᱞᱟᱹᱭᱟ ᱡᱮ ᱱᱚᱣᱟ ᱡᱤᱱᱤᱥ ᱫᱚ ᱟᱸᱞᱚᱯᱮ ᱠᱚᱨᱟᱣᱟ ᱥᱮ ᱚᱸᱠᱚᱭᱟ᱾ ᱢᱟᱹᱱᱮ ᱡᱩᱜᱽ ᱤᱭᱟᱹ ᱥᱟᱞᱟᱜ ᱛᱟᱞ ᱢᱤᱞᱟᱹᱣ ᱠᱟᱛᱮ ᱪᱟᱞᱟᱣ ᱤᱫᱤ ᱦᱩᱭᱩᱹᱜ ᱠᱟᱱᱟ᱾
ᱦᱩᱸᱜ ᱩᱸ᱾
ᱮᱸ ᱢᱚᱱ ᱠᱟᱱᱟ ᱡᱤᱱᱤᱥᱹᱴᱟᱜ᱾
ᱦᱮᱸᱜ ᱩᱸ᱾
ᱟᱨ ᱵᱚᱞ ᱠᱷᱹᱮᱞ ᱠᱚᱨᱮ ᱱᱚᱣᱟ ᱥᱤᱱ ᱠᱚᱨᱮ ᱫᱚ ᱵᱷᱟᱜᱤ ᱜᱮ ᱦᱩᱭᱩᱜᱼᱟ ᱛᱚ ᱟᱸᱯᱮ ᱥᱮᱫ ᱚᱱᱟ ᱠᱚᱨᱮ?
ᱦᱩᱭᱩᱜ ᱜᱮᱹᱭᱟ ᱱᱚᱛᱮ ᱫᱚ ᱵᱷᱟᱹᱞᱤ ᱜᱮ᱾
ᱱᱚᱸᱜᱼᱚᱭ ᱛᱚ ᱥᱤᱡᱤᱱ ᱠᱚ ᱦᱤᱡᱩᱜ ᱠᱟᱱᱟ ᱵᱚᱞ ᱠᱷᱮᱞ ᱫᱚ ᱟᱸᱞᱮ ᱥᱮᱫ ᱦᱚᱸ ᱵᱷᱟᱜᱤ ᱜᱮ ᱦᱩᱭᱩᱜᱼᱟ ᱱᱚᱣᱟ ᱥᱤᱡᱤᱱ ᱠᱷᱟᱱᱜ ᱜᱮ ᱱᱚᱸᱜᱼᱚᱭ ᱛᱚ ᱦᱩᱲᱩ ᱨᱟᱠᱟᱵ ᱞᱮᱱᱹᱠᱷᱟᱱ ᱟᱸᱫᱚ ᱯᱨᱚᱛᱛᱮ ᱢᱟᱹᱱᱮ ᱵᱷᱟᱜᱮ ᱜᱮ ᱠᱷᱮᱞ ᱪᱟᱞᱟᱜᱼᱟ ᱵᱚᱞ ᱠᱷᱮᱞ ᱨᱮᱱᱟᱜ᱾ ᱱᱚᱸᱜᱼᱚᱭ ᱫᱷᱟᱢᱟᱠᱟ ᱠᱷᱮᱞ ᱠᱚᱦᱚᱸ ᱢᱤᱫᱴᱟᱝ ᱵᱟᱨᱭᱟ ᱦᱩᱭᱩᱜ ᱜᱮᱹᱭᱟ ᱪᱷᱚᱴᱳ ᱠᱷᱟᱴᱳ ᱢᱟ ᱟᱸᱞᱮ ᱥᱮᱫ ᱢᱟ ᱵᱚᱞ ᱠᱷᱮᱞ ᱛᱚ ᱤᱭᱟᱹ ᱪᱟᱵᱟᱜ ᱠᱟᱱ ᱜᱮ ᱩ ᱴᱷᱟᱹᱣ ᱞᱮᱠᱟ ᱩᱴᱷᱟᱹᱣ ᱠᱟᱱᱟ᱾ ᱟᱫᱚ ᱡᱟᱦᱟᱸ ᱱᱟᱢ ᱱᱟᱢ ᱠᱷᱮᱞᱣᱟᱲ ᱠᱚ ᱢᱟᱱᱮ ᱠᱷᱮᱞ ᱠᱚ ᱦᱩᱭᱩᱜᱼᱟ ᱱᱚᱸᱜᱼᱚ ᱱᱚᱝᱠᱟᱱᱟᱜ ᱠᱚ ᱠᱷᱮᱞ ᱪᱟᱞᱟᱜ ᱠᱟᱱᱟ᱾
ᱦᱚᱸ ᱦᱚᱸ᱾
ᱠᱷᱮᱞ ᱧᱮᱞ ᱠᱚ ᱠᱷᱮᱞ ᱠᱚᱫᱚ ᱵᱤᱱ